ᱦᱮᱞᱳ?
ᱦᱩᱸ ᱡᱚᱦᱟᱨ ᱜᱮ,
ᱡᱚᱦᱟᱨ ᱜᱚᱢᱠᱮ
ᱦᱳᱭ ᱡᱚᱦᱟᱨ ᱜᱮ ᱡᱚᱦᱟᱨ ᱜᱮ ᱦᱳᱭ ᱮᱠᱫᱚᱢ ᱟᱹᱰᱤ ᱴᱷᱟᱢ ᱴᱷᱟᱢ ᱟᱸᱡᱚᱢᱚᱜ ᱠᱟᱱᱟ᱾
ᱟᱪᱪᱷᱟ ᱦᱮᱸ ᱟᱢᱟᱜ ᱦᱚᱸ ᱟᱸᱡᱚᱢᱚᱜ ᱠᱟᱱ ᱜᱮᱭᱟ᱾
ᱩᱸ ᱟᱪᱪᱷᱟ ᱟᱪᱪᱷᱟ ᱟᱪᱪᱷᱟ᱾
ᱦᱩᱸ
ᱟᱰᱤ ᱵᱷᱟᱜᱮ ᱟᱰᱤ ᱵᱷᱟᱹᱜᱮ ᱟᱫᱚ ᱜᱚᱢᱠᱮ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ᱾
ᱪᱮᱫ ᱜᱮ ᱵᱟᱝ ᱱᱤᱛ ᱫᱚ ᱱᱚᱜᱼᱚᱭ ᱨᱩᱢ ᱨᱮᱜᱮ ᱫᱩᱲᱩᱵ ᱦᱩᱭ ᱠᱟᱱᱟ ᱟᱢᱜᱮ ᱪᱮᱫ ᱮᱢ ᱪᱤᱠᱟᱭᱮᱫᱟ
ᱤᱧ ᱦᱚᱸᱚᱭ ᱫᱟᱠᱟ ᱠᱚ ᱡᱚᱢ ᱵᱟᱲᱟ ᱠᱟᱛᱮᱜ ᱦᱚᱜ ᱚᱭ ᱴᱟᱺᱰᱤ ᱥᱮᱫ ᱨᱮ ᱠᱟᱹᱴᱤᱡ ᱤᱧ ᱫᱩᱲᱩᱵ ᱟᱠᱟᱱᱟ᱾
ᱵᱮᱥ ᱵᱟᱲᱟ ᱜᱮ ᱢᱮᱱᱟᱢᱟ?
ᱦᱳᱭ ᱵᱮᱥ ᱵᱟᱲᱟ ᱜᱮ ᱢᱤᱱᱟᱹᱧ ᱠᱟᱹᱫᱤᱧᱟ ᱾ᱟᱢᱜᱮ ᱚᱠᱟᱞᱮ ᱞᱮᱠᱟ ᱢᱮᱱᱟᱜ ᱟᱠᱟᱫ ᱢᱮᱭᱟ?
ᱤᱧ ᱦᱚᱸ ᱵᱮᱥ ᱵᱟᱲᱟ ᱜᱮ ᱢᱤᱱᱟᱹᱧ ᱠᱟᱫᱤᱧᱟ᱾
ᱟᱪᱷᱟ ᱟᱪᱷᱟ ᱟᱪᱷᱟ
ᱚᱲᱟᱜ ᱠᱚᱨᱮ ᱫᱚ ᱜᱚᱝᱠᱮ ᱚᱠᱟ ᱞᱮᱠᱟ ᱱᱟᱯᱟᱭ ᱜᱮᱥᱮ?
ᱦᱳᱭ ᱚᱲᱟᱜ ᱠᱚᱨᱮ ᱱᱤᱛ ᱫᱷᱟᱹᱵᱤᱡ ᱛᱮᱫᱚ ᱡᱚᱛᱚ ᱦᱚᱲ ᱜᱮ ᱱᱟᱯᱟᱭ ᱜᱮ ᱢᱮᱱᱟᱜ ᱟᱠᱟᱫ ᱞᱮᱭᱟ ᱦᱟᱸᱜ ᱟᱫᱚ ᱜᱚᱝ ᱠᱮ ᱟᱯᱮ ᱥᱮᱱ ᱜᱮ ᱚᱠᱟ ᱞᱮᱠᱟ ᱛᱤᱱᱟᱹᱜ
ᱟᱞᱮ ᱟᱞᱮ ᱦᱚᱸ ᱱᱟᱯᱟᱭ ᱜᱮ ᱜᱚᱝᱠᱮ ᱟᱯᱟᱛᱚᱛᱚ ᱱᱤᱛ ᱫᱷᱟᱹᱵᱤᱡ ᱛᱮᱫᱚ
ᱟᱪᱷᱟ ᱦᱳᱭ ᱟᱫᱚ ᱜᱚᱝᱠᱮ ᱪᱟᱥ ᱠᱟᱹᱢᱤ ᱠᱚᱫᱚ ᱛᱤᱱᱟᱹᱜ ᱥᱟᱺᱜᱤᱧ ᱠᱮᱫᱟ ᱯᱮ?
ᱪᱟᱥ ᱠᱟᱹᱢᱤ ᱫᱚ ᱜᱚᱝᱠᱮ ᱱᱚᱜᱼᱚᱭ ᱥᱩᱨᱩ ᱠᱟᱫᱟ ᱞᱮ ᱮᱠᱷᱚᱱ ᱫᱚ ᱯᱩᱨᱟᱹᱯᱩᱨᱤ ᱫᱚ ᱱᱚᱜ-ᱚᱭ ᱥᱩᱨᱩ ᱦᱩᱭ ᱠᱟᱱᱟ ᱟᱯᱮ ᱥᱮᱫ ᱫᱚ ᱚᱠᱟ ᱞᱮᱠᱟ?
ᱩᱸ ᱟᱞᱮ ᱦᱚᱸ ᱦᱮᱸᱜ-ᱮ ᱦᱮᱸᱜ-ᱮ ᱛᱚ ᱦᱚᱞᱟ ᱢᱟᱫᱷᱮᱨ ᱠᱟᱹᱴᱤᱡ ᱮ ᱫᱟᱜ ᱧᱚᱜ ᱟᱜ ᱞᱮᱭᱟ ᱛᱤᱦᱤᱧ ᱦᱚᱸ ᱠᱟ ᱡᱟᱹᱯᱩᱫ ᱫᱚ ᱦᱟᱸᱜ ᱮ ᱡᱟᱹᱯᱩᱫ ᱮᱫ ᱜᱮᱭᱟ ᱟᱫᱚ ᱦᱚᱜᱚᱱᱟ ᱫᱟᱜ ᱜᱮ ᱦᱟᱸᱜ ᱟᱫᱚ ᱠᱷᱮᱛ ᱠᱚᱨᱮ ᱠᱟᱹᱴᱤᱡ ᱞᱟᱜᱟᱣ ᱵᱟᱲᱟᱣ ᱠᱟᱱᱟ ᱟᱫᱚ ᱱᱟᱦᱮᱞ ᱠᱚᱦᱚᱸ ᱞᱮ ᱟᱬᱜᱚ ᱵᱟᱲᱟᱣ ᱠᱟᱜ ᱜᱮᱭᱟ
ᱟᱪᱪᱷᱟ
ᱦᱩᱸ ᱦᱩᱸ ᱟᱫᱚ ᱜᱚᱝᱠᱮ ᱛᱟᱦᱞᱮ ᱪᱮᱫ ᱠᱚ ᱪᱤᱠᱟᱹ ᱵᱟᱲᱟ ᱦᱩᱭᱩᱜ ᱛᱟᱦᱮᱸᱫ ᱚᱲᱟᱜ ᱠᱚᱨᱮ?
ᱜᱚᱝᱠᱮ ᱮᱠᱷᱚᱱ ᱫᱚ ᱪᱮᱫ ᱜᱮ ᱵᱟᱝ ᱪᱤᱠᱟ ᱦᱩᱭᱩᱜ ᱮᱫ ᱛᱟᱦᱮᱱᱟ ᱵᱚᱞᱮ ᱤᱱᱠᱟ ᱦᱚᱲ ᱫᱚ ᱵᱟᱭᱨᱮ ᱢᱮᱱᱟᱜ ᱦᱩᱭᱩᱜᱼᱟ ᱯᱟᱲᱦᱟᱣ ᱵᱟᱵᱚᱫ ᱛᱮ ᱚᱲᱟᱜ ᱨᱮᱫᱚ ᱵᱟᱹᱱᱩᱜ ᱦᱩᱭᱩᱜᱼᱟ᱾ ᱟᱢ ᱫᱚ ᱜᱚᱝᱠᱮ ᱪᱮᱫ ᱠᱚᱢ ᱪᱤᱠᱟ ᱵᱟᱲᱟᱭ ᱛᱟᱦᱮᱸᱫ?
ᱦᱳᱭ ᱜᱚᱝᱠᱮ ᱤᱧ ᱦᱚᱸ ᱮᱠᱷᱚᱱ ᱯᱟᱲᱦᱟᱣ ᱫᱩᱧ ᱯᱟᱲᱦᱟᱜ ᱠᱟᱱ ᱜᱮᱭᱟ ᱠᱚᱞᱡᱽ ᱤᱧ ᱠᱚᱨᱟᱣᱮᱫᱼᱟ
ᱦᱮᱸ
ᱟᱨ ᱚᱱᱟ ᱵᱮᱜᱚᱨ ᱦᱚᱸ ᱚᱲᱟᱜ ᱠᱚᱨᱮᱱᱟᱜ ᱡᱟᱦᱟᱸ ᱠᱟᱹᱴᱤᱡᱼᱢᱟᱹᱴᱤᱡ ᱠᱟᱹᱢᱤ ᱠᱩ ᱪᱟᱥ ᱠᱟᱹᱢᱤ ᱠᱚᱨᱮ ᱦᱚᱧ ᱫᱷᱩᱨᱟᱹᱜ ᱜᱮᱭᱟ ᱟᱨ ᱚᱱᱟ ᱵᱮᱜᱚᱨ ᱚᱱᱠᱟ ᱱᱚᱝᱠᱟ ᱚᱱᱞᱟᱭᱤᱱ ᱫᱚᱠᱟᱱ ᱮᱢᱟᱱ ᱠᱚᱨᱮ ᱠᱟᱹᱢᱤ ᱠᱚ ᱦᱩᱭᱩᱜ ᱛᱟᱦᱮᱸᱫ
ᱟᱪᱷᱟ ᱜᱚᱝᱠᱮ ᱛᱟᱦᱚᱞᱮ ᱟᱢ ᱫᱚ ᱱᱤᱛ ᱫᱚ ᱚᱲᱟᱜ ᱨᱮᱥᱮ ᱵᱟᱦᱨᱮ ᱨᱮ ᱢᱮᱱᱟᱜ ᱟᱠᱟᱫ ᱢᱮᱭᱟ
ᱵᱟᱝ ᱜᱚᱝᱠᱮ ᱱᱤᱛ ᱫᱚ ᱦᱟᱸᱜ ᱟᱫᱚ ᱚᱲᱟᱜ ᱨᱮᱜᱮ ᱢᱤᱱᱟᱹᱧ ᱠᱟᱹᱫᱤᱧᱟ ᱱᱚᱜ-ᱚᱭ ᱪᱟᱥ ᱠᱟᱹᱢᱤ ᱠᱚ ᱠᱷᱟᱹᱛᱤᱨ ᱚᱲᱟᱜ ᱨᱮ ᱢᱤᱱᱟᱹᱧ ᱠᱟᱫᱤᱧᱟ ᱵᱟᱠᱷᱟᱱ ᱫᱚ ᱯᱟᱲᱦᱟᱜ ᱵᱟᱵᱚᱫ ᱫᱚ ᱵᱟᱨᱦᱮ ᱨᱮ ᱜᱮ ᱛᱟᱦᱮᱸ ᱫᱚᱧ ᱛᱟᱦᱮᱱ ᱛᱟᱦᱮᱸᱫ ᱟᱫᱚ ᱜᱚᱝᱠᱮ ᱟᱢᱫᱚ ᱚᱠᱟ ᱨᱮ ᱢᱮᱱᱟᱜ ᱟᱠᱟᱫ ᱢᱮᱭᱟ ᱚᱲᱟᱜ ᱨᱮ ᱥᱮ ᱚᱱᱠᱟ ᱵᱟᱨᱦᱮ ᱨᱮᱜᱮ ᱢᱮᱱᱟᱜ ᱟᱠᱟᱫ ᱢᱮᱭᱟ?
ᱤᱧ ᱫᱚ ᱚᱱᱠᱟ ᱱᱚᱜ ᱯᱟᱲᱦᱟᱜ ᱵᱟᱵᱚᱫ ᱛᱮᱦᱟᱸᱜ ᱵᱟᱦᱨᱮ ᱠᱚᱨᱮ ᱜᱮ ᱢᱤᱱᱟᱹᱧᱟ ᱟᱨ ᱯᱩᱲᱤᱠᱠᱷᱟ ᱠᱚ ᱪᱟᱹᱞᱩ ᱵᱟᱲᱟᱜ ᱠᱟᱱ ᱛᱟᱦᱮᱱ ᱛᱮ ᱟᱫᱚ ᱠᱷᱟᱱ ᱫᱚ ᱮᱠᱷᱚᱱ ᱫᱚ ᱵᱟᱦᱨᱮ ᱨᱮᱜᱮ ᱢᱤᱱᱟᱹᱧ ᱠᱟᱫᱤᱧᱟ ᱟᱫᱚ ᱮᱠᱷᱚᱱ ᱟᱞᱮᱭᱟᱜ ᱦᱚᱸ ᱪᱟᱵᱟᱭᱱᱟ ᱯᱚᱨᱤᱠᱷᱟ ᱠᱚᱫᱚ ᱟᱫᱚ ᱠᱷᱟᱱ ᱫᱚ ᱦᱟᱸᱜ ᱚᱲᱟᱜ ᱥᱮᱫ ᱪᱟᱞᱟᱣ ᱢᱚᱱᱮ ᱦᱩᱭᱩᱜ ᱠᱟᱱᱟ ᱪᱟᱥ ᱠᱷᱚᱱ ᱫᱚ ᱥᱩᱨᱩ ᱠᱟᱱᱟ ᱥᱮ
ᱦᱮᱸ ᱦᱮᱸ ᱦᱮᱸ
ᱦᱩᱸ ᱦᱩᱸ
ᱟᱪᱷᱟ ᱟᱪᱷᱟ ᱛᱟᱦᱞᱮ ᱟᱫᱚ ᱚᱲᱟᱜ ᱥᱮᱱ ᱦᱟᱸᱜ ᱪᱟᱞᱟᱣ ᱵᱟᱲᱟ ᱦᱩᱭᱩᱜᱼᱟ ᱦᱮᱸ ᱵᱟᱝ?
ᱦᱮᱸ ᱜᱚᱝ
ᱚ ᱟᱪᱷᱟ ᱟᱪᱷᱟ ᱟᱪᱷᱟ ᱟᱪᱷᱟ ᱟᱫᱚ ᱜᱚᱝᱠᱮ ᱮᱜ ᱦᱚᱜᱼᱚᱭ ᱡᱮ ᱟᱫᱚ ᱠᱚᱞᱮᱡᱽ ᱨᱮᱜᱮ ᱥᱮ ᱢᱟᱱᱮ ᱪᱮᱫ ᱠᱚᱨᱟᱣ ᱞᱟ ᱦᱩᱭᱩᱜ ᱠᱟᱱᱟ ᱯᱟᱲᱦᱟᱣ?
ᱦᱮᱸ ᱜᱚᱝᱠᱮ ᱮᱠᱷᱚᱱ ᱫᱚ ᱟᱯᱟᱛᱚᱛᱚ ᱠᱚᱞᱮᱡᱽ ᱥᱮᱠᱮᱱᱰ ᱥᱮᱢᱤᱥᱴᱟᱨ ᱨᱮ ᱢᱮᱱᱟᱜ ᱦᱩᱭᱩᱜ ᱠᱟᱱᱟ ᱟᱫᱚ ᱦᱩᱸ ᱟᱪᱷᱟ ᱟᱢ ᱫᱚ ᱜᱚᱝᱠᱮ ᱠᱚᱞᱮᱡ ᱨᱮᱫᱚ ᱚᱠᱟᱴᱟᱜ ᱥᱮᱢᱤᱥᱴᱟᱨ ᱨᱮᱢ ᱯᱟᱲᱦᱟᱣᱚᱜ ᱠᱟᱱᱟ ᱾
ᱦᱳᱭ ᱜᱚᱢᱠᱮ ᱟᱪᱪᱷᱟ ᱯᱷᱤᱯ ᱥᱮᱢ ᱨᱤᱧ ᱯᱟᱲᱦᱟᱜ ᱠᱟᱱᱟ ᱾
ᱟᱪᱪᱷᱟ ᱾
ᱟᱫᱚ ᱜᱚᱝᱠᱮ ᱦᱮᱸ ᱠᱚᱞᱮᱡ ᱨᱮᱫᱚ ᱟᱫᱚ ᱚᱠᱟ ᱥᱟᱛᱟᱢ ᱪᱮᱛᱟᱱ ᱮᱢ ᱯᱟᱲᱦᱟᱜ ᱠᱟᱱᱛᱮ?
ᱠᱚᱞᱮᱡ ᱨᱮ ᱫᱚ ᱤᱧ ᱫᱚᱦᱚ ᱱᱚᱜᱼᱚᱭ ᱯᱚᱞᱤᱴᱤᱠᱮᱞ ᱥᱟᱛᱟᱢ ᱨᱮ ᱮᱠᱷᱚᱱ ᱫᱚ ᱯᱟᱲᱦᱟᱣ ᱦᱩᱭᱩᱜ ᱠᱟᱱᱟ ᱾ ᱟᱫᱚ ᱚᱱᱟᱜᱮ ᱯᱚᱨᱤᱠᱷᱟ ᱠᱚ ᱟᱢ ᱫᱚ ᱜᱚᱢᱠᱮ ᱚᱠᱟᱴᱟᱜ ᱥᱟᱛᱟᱢ ᱨᱮ ᱦᱟᱸᱜ ᱯᱟᱲᱦᱟᱜ ᱠᱟᱱᱟ?
ᱦᱳᱭ ᱜᱚᱢᱠᱮ ᱤᱧ ᱦᱚᱸ ᱦᱚᱜᱼᱚᱭ ᱥᱟᱱᱛᱟᱞᱤᱧ ᱠᱚᱨᱟᱣᱮᱫ ᱠᱟᱱᱟ ᱾ ᱥᱟᱱᱛᱟᱞᱤ ᱪᱮᱛᱟᱱ ᱥᱟᱛᱟᱢ ᱪᱮᱛᱟᱱ ᱨᱤᱧ ᱯᱟᱲᱦᱟᱜ ᱠᱟᱱᱟ ᱦᱳᱭ ᱾ ᱦᱳᱭ ᱦᱳᱭ ᱦᱳᱭ,
ᱛᱟᱦᱞᱮ ᱜᱚᱝᱠᱮ ᱟᱯᱮ ᱠᱚᱣᱟᱜ ᱯᱚᱨᱤᱠᱠᱷᱟ ᱠᱚ ᱫᱚ ᱮᱠᱷᱚᱱ ᱫᱚ ᱵᱟᱹᱱᱩᱜ ᱠᱟᱫᱟ?
ᱦᱳᱭ ᱜᱚᱢᱠᱮ ᱟᱞᱮ ᱠᱚᱣᱟᱜ ᱯᱚᱨᱤᱠᱠᱷᱟ ᱠᱚ ᱫᱚ ᱦᱟᱸᱜ ᱢᱟᱲᱟᱝ ᱧᱚᱜ ᱜᱮ ᱪᱟᱵᱟᱣ ᱠᱟᱱᱟ ᱟᱫᱚ ᱚᱱᱟ ᱯᱚᱨᱤ ᱯᱚᱨᱤᱠᱷᱟ ᱠᱚ ᱢᱩᱪᱟᱹᱫ ᱵᱟᱲᱟ ᱠᱟᱛᱮᱫ ᱜᱮ ᱚᱲᱟᱜ ᱥᱮᱱ ᱦᱮᱡ ᱦᱩᱭ ᱠᱟᱱᱟ, ᱱᱚᱜᱼᱚᱭ ᱟᱨ ᱤᱱᱟᱹ ᱯᱚᱨᱮ ᱜᱮ ᱱᱚᱜᱼᱚᱭ ᱪᱟᱥ ᱠᱟᱹᱢᱤ ᱠᱚ ᱦᱚᱸ ᱮᱛᱚᱦᱚᱵᱚᱜ ᱠᱟᱱᱟ ᱛᱟᱦᱚᱞᱮ ᱠᱷᱟᱱ ᱫᱚ ᱚᱱᱟ ᱜᱚᱲᱚ ᱵᱟᱲᱟ ᱞᱟᱹᱜᱤᱫ ᱛᱮ ᱚᱲᱟᱜ ᱨᱮ ᱜᱮ ᱦᱟᱸᱜ ᱢᱤᱹᱱᱤᱧ, ᱫᱤᱧᱟ ᱱᱤᱛ ᱫᱷᱟᱹᱵᱤᱡ ᱛᱮ ᱾
ᱟᱫᱚ ᱜᱚᱝᱠᱮ ᱚᱱᱠᱟ ᱮ ᱦᱚᱜᱼᱚᱭ ᱡᱮ ᱟᱵᱮᱱ ᱵᱮᱱ ᱢᱮᱱᱫᱟ ᱡᱮ ᱯᱟᱲᱦᱟᱜ ᱠᱟᱱᱟ ᱞᱤᱧ ᱟᱫᱚ ᱦᱟᱸᱜ ᱚᱱᱟ ᱯᱚᱞᱤᱴᱤᱠᱮᱞ ᱵᱟᱨᱮ ᱛᱮᱵᱮᱱ ᱯᱟᱲᱦᱟᱜ ᱠᱟᱱᱟ ᱦᱮᱸ ᱵᱟᱝ?
ᱦᱮᱸ ᱜᱚᱝᱠᱮ,
ᱟᱫᱚ ᱜᱚᱝᱠᱮ ᱞᱟᱯᱷᱟᱝ ᱠᱩᱠᱢᱩ ᱠᱚ ᱫᱚ ᱟᱫᱚ ᱪᱮᱫ ᱠᱚ ᱢᱮᱱᱟᱜ ᱛᱟᱵᱮᱱᱟ ᱠᱟᱹᱴᱤᱡ ᱞᱟᱹᱭ ᱵᱮᱱ ᱥᱮ ᱢᱟ?
ᱞᱟᱯᱷᱟᱝ ᱠᱩᱠᱢᱩ ᱢᱟᱛᱚ ᱟᱹᱰᱤ ᱟᱹᱰᱤ ᱜᱟᱱ ᱜᱮ ᱢᱮᱱᱟᱜᱼᱟ ᱡᱮᱦᱮᱛᱩ ᱯᱟᱲᱦᱟᱜ ᱦᱩᱭᱩᱜ ᱠᱟᱱᱟ ᱡᱮ ᱚᱲᱟᱜ ᱨᱮ ᱢᱤᱫᱴᱮᱡ ᱟᱥ ᱛᱚ ᱢᱮᱱᱟᱜ ᱜᱮᱭᱟ ᱾ ᱵᱟᱝᱢᱟ ᱵᱟᱵᱩ ᱯᱟᱲᱦᱟᱜ ᱛᱟᱞᱮᱟᱭ, ᱟᱫᱚ ᱯᱚᱞᱤᱴᱤᱠᱮᱞ ᱠᱟᱛᱮ ᱱᱚᱜᱼᱚᱭ ᱮᱞ ᱮᱞ ᱵᱤ ᱠᱚᱨᱟᱣ ᱠᱟᱛᱮ ᱢᱮᱱᱟᱜ ᱜᱮᱭᱟ ᱢᱟ ᱠᱚᱨᱮᱱᱟᱜ ᱤᱭᱟᱹ ᱢᱟᱱᱮ ᱱᱤᱝᱠᱟᱱ ᱦᱚᱲᱟᱜ ᱥᱚᱯᱱᱚ ᱢᱟ ᱟᱫᱚ ᱫᱮᱠᱷᱟ ᱡᱟᱠ, ᱦᱩᱸ, ᱟᱵᱮᱱ ᱫᱚ ᱜᱚᱝᱠᱮ ᱛᱟᱦᱚᱞᱮ ᱟᱵᱮᱱᱟᱜ ᱫᱚ
ᱦᱳᱭ ᱜᱚᱝᱠᱮ ᱟᱫᱚ ᱡᱮᱦᱮᱛᱩ ᱱᱤᱛ ᱫᱷᱟᱹᱵᱤᱡ ᱢᱟ ᱯᱟᱲᱦᱟᱣ ᱢᱟ ᱦᱩᱭᱩᱜ ᱠᱟᱱ, ᱮ ᱚᱲᱟᱜ ᱦᱚᱲᱟᱜ ᱠᱚᱢᱟ ᱟᱭᱢᱟ ᱟᱭᱢᱟ ᱞᱮᱠᱟ ᱟᱥ ᱢᱮᱱᱟᱜ ᱟᱠᱟᱫᱟ ᱡᱮ ᱟᱨ ᱚᱲᱟᱜ ᱠᱚᱨᱮᱱᱟᱜ ᱯᱩᱨᱤ ᱚᱵᱚᱥᱛᱷᱟ ᱠᱚ ᱦᱟᱸᱜ ᱟᱹᱰᱤ ᱵᱟᱹᱲᱤᱡ ᱧᱚᱜ ᱜᱮᱭᱟ ᱾ ᱟᱫᱚ ᱚᱱᱠᱟ ᱞᱮᱠᱟᱛᱮ ᱯᱟᱲᱦᱟᱣ ᱢᱟ ᱦᱩᱭᱩᱜ ᱠᱟᱱ ᱜᱮ ᱟᱫᱚ ᱞᱟᱯᱷᱟᱝ ᱠᱩᱠᱢᱩ ᱫᱚ ᱦᱟᱸᱜ ᱱᱤᱛ ᱫᱷᱟᱹᱵᱤᱡ ᱫᱚ ᱥᱟᱱᱛᱟᱞᱤ ᱛᱮᱫᱚ ᱮᱦ ᱚᱱᱠᱟ ᱢᱟᱪᱮᱫ ᱠᱚᱨᱮᱱᱟᱜ ᱜᱮᱞᱤᱧ ᱵᱷᱟᱹᱵᱤ ᱵᱟᱲᱟᱣ ᱠᱟᱜᱼᱟ ᱾
ᱟᱪᱪᱷᱟ ᱾
ᱦᱳᱭ ᱦᱳᱭ ᱦᱩᱸ ᱦᱩᱸ ᱟᱫᱚ ᱜᱚᱝ- ᱜᱚᱢᱠᱮ ᱚᱱᱟ ᱵᱮᱜᱚᱨ ᱟᱨ ᱚᱱᱠᱟ ᱨᱳᱡᱜᱟᱨ ᱞᱮᱠᱟᱱᱟᱜ ᱠᱟᱹᱢᱤ ᱠᱚ ᱡᱟᱦᱟᱱᱟᱜ ᱵᱟᱵᱮᱱ ᱠᱟᱹᱢᱤ ᱠᱷᱟᱡ
ᱦᱮᱸ ᱦᱮᱸ ᱟᱯᱟᱛᱚᱛᱚ ᱫᱚ ᱦᱟᱸᱜ ᱵᱟᱝᱞᱤᱧ ᱠᱟᱹᱢᱤᱭᱫᱟ ᱜᱚᱝᱠᱮ ᱡᱮᱦᱮᱛᱩ ᱯᱟᱲᱦᱟᱜ ᱠᱟᱱᱟᱞᱤᱧ ᱦᱟᱸᱜ, ᱟᱫᱚ ᱠᱷᱟᱱ ᱫᱚ ᱵᱟᱭᱨᱮ ᱨᱮ ᱜᱮ ᱢᱮᱱᱟᱜ ᱠᱟᱫ ᱛᱮ ᱟᱫᱚ ᱱᱚᱸᱰᱮ ᱠᱷᱚᱱ ᱫᱚ ᱵᱟᱹᱞᱤᱧ ᱠᱟᱹᱢᱤ ᱵᱟᱲᱟᱭ ᱫᱟ ᱨᱳᱡᱽᱜᱟᱨ ᱞᱮᱵᱮᱞ ᱨᱮ ᱨᱳᱡᱽᱜᱟᱨ ᱨᱮ ᱫᱚ ᱾ ᱟᱫᱚ ᱟᱵᱮᱱ ᱫᱚ ᱜᱚᱝᱠᱮ ᱨᱚᱡᱽᱜᱟᱨ ᱫᱚ ᱨᱚᱡᱽᱜᱟᱨ ᱨᱮᱵᱮ ᱨᱮᱭᱟᱜ ᱵᱮᱱ ᱠᱟᱹᱢᱤ ᱛᱟᱦᱮᱱᱟ ᱪᱮᱫ?
ᱦᱳᱭ ᱜᱚᱢᱠᱮ ᱟᱹᱞᱤᱧ ᱫᱚ ᱚᱱᱠᱟ ᱯᱟᱲᱦᱟᱜ ᱥᱟᱶ ᱥᱟᱶ ᱛᱮ ᱦᱚᱸ ᱟᱨᱦᱚᱸ ᱚᱱᱠᱟ ᱫᱤᱱᱟᱹᱢ ᱫᱤᱱᱟᱜ ᱡᱟᱦᱟ ᱩᱛᱩ ᱵᱩᱞᱩᱝ ᱠᱚ ᱦᱩᱭᱩᱜ ᱞᱮᱠᱟ ᱥᱮ ᱦᱟᱛ ᱠᱷᱚᱨᱪᱟ ᱠᱚ ᱡᱟᱦᱟ ᱛᱤᱱᱟᱹᱜ ᱠᱩᱲᱟᱹᱜ ᱞᱮᱠᱟ ᱚᱱᱠᱟ ᱞᱮᱠᱟ ᱫᱚ ᱦᱟᱸᱜ ᱠᱟᱹᱢᱤ ᱫᱚᱞᱤᱧ ᱠᱟᱹᱢᱤᱭ ᱛᱟᱦᱮᱱ ᱜᱮᱭᱟ
ᱟᱪᱪᱷᱟ
ᱦᱩᱸ ᱦᱩᱸ ᱟᱫᱚ ᱜᱚᱝᱠᱮ ᱟᱯᱮ ᱥᱮᱱ ᱫᱚ ᱚᱱᱠᱟ ᱠᱟᱹᱢᱤ ᱠᱚᱫᱚ ᱪᱮᱫ ᱠᱚ ᱢᱮᱱᱟᱜ ᱟᱠᱟᱫᱟ
ᱜᱚᱝᱠᱮ ᱟᱞᱮ ᱥᱮᱫ ᱫᱚ ᱠᱟᱹᱢᱤ ᱵᱳᱞᱛᱮ ᱫᱚ ᱮᱸ ᱱᱚᱝᱠᱟ ᱫᱤᱱ ᱢᱚᱡᱩᱨᱤ ᱞᱮᱵᱟᱨ ᱛᱮᱵᱟᱨ ᱜᱮᱞᱮ ᱠᱟᱹᱢᱤ ᱛᱟᱸᱦᱮᱱᱟ ᱟᱨ ᱪᱟᱥ ᱠᱟᱛᱮᱜ ᱮ ᱡᱮ ᱩᱛᱩ ᱠᱚ ᱟᱹᱠᱷᱨᱤᱧ ᱚᱝᱠᱟ ᱫᱚ ᱫᱚᱢᱮ ᱫᱚ ᱵᱟᱝ ᱦᱩᱭᱩᱜ ᱛᱟᱸᱦᱮᱸᱱᱟ ᱢᱮᱱᱠᱷᱟᱱ ᱥᱤᱜᱤᱱ ᱨᱮ ᱡᱚᱠᱷᱚᱱ ᱩᱱᱥᱩᱢᱟᱹᱭ ᱫᱚ ᱟᱹᱠᱷᱨᱤᱧ ᱵᱟᱲᱟ ᱦᱩᱭᱩᱜ ᱛᱮᱦᱮᱱ ᱜᱮᱭᱟ ᱟᱨ ᱚᱱᱟ ᱠᱚᱜᱮ ᱟᱞᱮ ᱠᱚᱣᱟᱜ ᱫᱚ ᱠᱟᱹᱢᱤ ᱨᱮᱭᱟᱜ ᱤᱭᱟᱹ ᱫᱚ ᱟᱯᱮ ᱫᱚ ᱥᱮᱫ ᱫᱚ ᱜᱚᱝᱠᱮ ᱚᱠᱟ ᱞᱮᱠᱟ?
ᱦᱳᱭ ᱜᱚᱝᱠᱮ ᱟᱫᱚ ᱟᱞᱮ ᱥᱮᱱ ᱦᱚᱸ ᱚᱱᱠᱟᱜᱮ ᱟᱫᱚ ᱪᱟᱥ ᱠᱟᱹᱢᱤ ᱪᱟᱥ ᱠᱟᱹᱢᱤ ᱵᱮᱜᱚᱨ ᱟᱫᱚ ᱚᱝᱠᱟ ᱚᱲᱟᱜ ᱥᱩᱨ ᱥᱩᱯᱩᱨ ᱠᱚᱨᱮ ᱡᱟᱦᱟᱸ ᱫᱤᱱᱟᱹᱢ ᱫᱤᱱ ᱫᱤᱱᱟᱹᱢ ᱫᱤᱱ ᱠᱷᱟᱸᱰᱟᱣ ᱞᱟᱹᱜᱤᱫ ᱡᱟᱦᱟᱸ ᱠᱟᱹᱣᱰᱤ ᱨᱳᱡᱽᱜᱟᱨ ᱚᱱᱠᱟ ᱞᱮᱠᱟ ᱛᱮᱫᱚ ᱦᱟᱸᱜ ᱥᱮᱬᱟᱣᱟᱜ ᱫᱚ ᱚᱱᱠᱟ ᱡᱟᱦᱟᱱᱟᱜ ᱵᱟᱹᱱᱩᱜ ᱠᱟᱫᱟ ᱟᱫᱚ ᱦᱚᱸᱜᱼᱚᱭ᱾ ᱨᱟᱡᱽ ᱢᱤᱥᱛᱨᱤ ᱮᱢᱟᱱ ᱠᱚᱜᱮ ᱢᱮᱱᱟᱜ ᱠᱟᱫᱟ ᱟᱫᱚ ᱦᱟᱸᱜ ᱥᱩᱨ ᱠᱚᱨᱮ ᱫᱚ ᱯᱟᱹᱦᱤᱞ ᱚᱠᱛᱚ ᱫᱚ᱾ ᱦᱮᱸ ᱠᱮᱥᱟᱨ ᱠᱚ ᱛᱟᱦᱮᱸ ᱠᱟᱱᱟ ᱟᱫᱚ ᱚᱱᱟ ᱠᱚᱦᱚᱸ ᱵᱚᱱᱫᱚ ᱵᱟᱲᱟ ᱦᱩᱭ ᱠᱟᱱᱟ ᱟᱫᱚ ᱚᱱᱟ ᱠᱷᱟᱹᱛᱤᱨ ᱛᱮ᱾ ᱵᱟᱦᱨᱮ ᱠᱟᱹᱢᱤ ᱠᱚᱦᱚᱸ ᱡᱟᱹᱥᱛᱤ ᱠᱟᱭ ᱛᱮᱠᱚ ᱪᱟᱞᱟᱜ ᱛᱟᱦᱮᱱ ᱜᱮᱭᱟ ᱟᱞᱮ ᱥᱮᱫ ᱨᱮᱱ ᱫᱚ ᱟᱫᱚ ᱜᱚᱝᱠᱮ᱾ ᱟᱯᱮ ᱥᱮᱱ ᱫᱚ ᱚᱝᱠᱟ ᱵᱟᱦᱨᱮ ᱠᱟᱹᱢᱤ ᱠᱚ ᱪᱟᱞᱟᱜ ᱛᱟᱦᱮᱱᱟ ᱥᱮ ᱵᱟᱝ᱾
ᱦᱮᱸ ᱜᱚᱝᱠᱮ ᱟᱞᱮ ᱥᱮᱱ ᱦᱚᱸ ᱚᱝᱠᱟ ᱠᱟᱹᱢᱤ ᱫᱚ ᱵᱟᱹᱱᱩᱜ ᱜᱮᱭᱟ ᱟᱫᱚ ᱚᱱᱟ ᱠᱷᱟᱹᱛᱤᱨ ᱢᱟᱱᱮ᱾ ᱦᱮᱸ ᱵᱟᱦᱨᱮ ᱠᱟᱹᱢᱤ ᱫᱚᱠᱚ ᱪᱟᱞᱟᱜ ᱵᱟᱲᱟᱜ ᱜᱮᱭᱟ ᱟᱫᱚ᱾ ᱥᱚᱢᱚᱭ ᱨᱮ ᱟᱹᱛᱩ ᱠᱚᱨᱮ ᱫᱚ ᱚᱱᱠᱟ ᱫᱤᱱᱟᱹᱢ ᱫᱤᱱ ᱠᱟᱹᱢᱤ ᱵᱟᱝ ᱧᱟᱢᱚᱜ ᱛᱟᱦᱮᱫ ᱥᱮ ᱟᱫᱚ᱾ ᱠᱷᱟᱱ ᱫᱚ ᱟᱞᱮ ᱠᱚᱨᱮᱱ ᱪᱟᱞᱟᱣ ᱵᱟᱲᱟ ᱛᱟᱦᱮᱱ ᱜᱮᱭᱟ ᱠᱚ ᱱᱚᱝᱠᱟ ᱪᱮᱱᱱᱟᱭ ᱵᱮᱝᱜᱟᱞᱩᱨᱩ ᱮᱠᱷᱚᱱ ᱫᱚᱠᱚ ᱪᱟᱞᱟᱜ ᱠᱟᱱ ᱜᱮᱭᱟ᱾
ᱦᱩᱸ ᱦᱳᱭ ᱜᱚᱝᱠᱮ ᱦᱳᱭ ᱦᱳᱭ ᱦᱳᱭ ᱦᱮᱸ ᱜᱚᱝᱠᱮ ᱟᱫᱚ ᱮᱠᱷᱚᱱ ᱦᱟᱸᱜ ᱧᱮᱞᱚᱜᱚᱜ ᱠᱟᱱᱟ ᱡᱮ ᱵᱟᱝᱢᱟ ᱟᱵᱮᱱ ᱢᱟᱵᱮᱱ ᱯᱟᱲᱦᱟᱜ ᱠᱟᱱ᱾ ᱟᱫᱚ ᱚᱝᱠᱟ᱾ ᱟᱛᱳ ᱚᱲᱟᱜ ᱠᱚᱨᱮ ᱢᱟ ᱡᱟᱹᱥᱛᱤ ᱜᱤᱫᱽᱨᱟᱹ ᱜᱮ ᱟᱹᱰᱤ ᱠᱚᱢ ᱩᱢᱮᱨ ᱨᱮ ᱯᱟᱲᱦᱟᱜ ᱠᱚ ᱵᱟᱹᱜᱤᱭᱮᱫᱟ ᱥᱮ ᱚᱱᱠᱟ᱾ ᱡᱟᱹᱥᱛᱤ ᱞᱟᱯᱷᱟᱝ ᱥᱮᱱ ᱵᱟᱝᱠᱚ ᱯᱟᱲᱦᱟᱣ ᱫᱟᱲᱮᱭᱟᱜ ᱠᱟᱱᱟ ᱟᱫᱚ ᱜᱚᱝᱠᱮ᱾ ᱟᱯᱮᱥᱮᱱ ᱫᱚ ᱪᱮᱫ ᱞᱮᱠᱟ ᱧᱮᱞᱚᱜᱚᱜ ᱠᱟᱱᱟ ᱢᱟᱱᱮ ᱡᱟᱹᱥᱛᱤ ᱠᱟᱭ ᱜᱤᱫᱽᱨᱟᱹ ᱜᱮᱠᱚ ᱯᱟᱲᱦᱟᱜ ᱠᱟᱱᱟ ᱥᱮ ᱟᱢᱫᱟ ᱜᱟᱱ ᱜᱤᱫᱽᱨᱟᱹ ᱜᱮ ᱚᱱᱟ ᱠᱟᱹᱢᱤ ᱯᱟᱲᱦᱟᱣ ᱠᱚ ᱵᱟᱹᱜᱤ ᱠᱟᱛᱮᱜ ᱠᱟᱹᱢᱤ ᱥᱮᱫ ᱢᱚᱱᱮ ᱠᱚ ᱮᱢᱮᱫ ᱠᱟᱱᱟ
ᱩᱸ ᱦᱮᱸ ᱟᱞᱮ ᱥᱮᱱ ᱫᱚ ᱦᱚᱸ ᱚᱱᱠᱟᱜᱮ ᱡᱮ ᱯᱩᱨᱟᱹ ᱠᱚ ᱯᱟᱲᱦᱟᱜ ᱠᱟᱱᱟ ᱚᱱᱠᱟ ᱫᱚ ᱵᱟᱝ ᱠᱟᱱᱟ ᱢᱮᱱᱠᱷᱟᱱ ᱡᱟᱦᱟᱸᱭ ᱠᱚ ᱱᱚᱝᱠᱟ ᱵᱟᱭᱨᱮ ᱠᱚᱨᱮ ᱠᱚ ᱛᱟᱦᱮᱸ ᱤᱫᱤᱜ ᱠᱟᱱᱟ ᱩᱱᱠᱩ ᱫᱚ ᱦᱮᱸ ᱯᱟᱲᱦᱟᱣ ᱤᱫᱤᱭᱮᱫ ᱜᱮᱭᱟ ᱠᱚ ᱟᱨ ᱡᱟᱦᱟᱸ ᱚᱲᱟᱜ ᱟᱹᱛᱩ ᱠᱚᱨᱮ ᱫᱚ ᱩᱱᱠᱩ ᱫᱚ ᱟᱫᱚᱢ ᱠᱚᱫᱚ ᱟᱠᱚᱣᱟᱜ ᱟᱠᱚᱣᱟᱜ ᱢᱚᱱᱮ ᱛᱮᱜᱮ ᱯᱟᱲᱦᱟᱜ ᱠᱚ ᱵᱟᱹᱜᱤᱭ ᱫᱟ ᱟᱨ ᱟᱫᱚᱢ ᱥᱚᱢᱚᱭ ᱫᱚ ᱩᱱᱠᱩ ᱯᱷᱮᱢᱮᱞ ᱤᱭᱟᱹ ᱚᱲᱟᱜ ᱦᱚᱲᱟᱜ ᱟᱱᱟᱴ ᱠᱚ ᱢᱟᱱᱮ ᱡᱟᱦᱟᱱᱟᱜ
ᱦᱩᱸ ᱦᱩᱸ ᱦᱩᱸ ᱦᱩᱸ ᱦᱩᱸ ᱦᱳᱭ ᱜᱚᱝᱠᱮ ᱟᱫᱚ ᱠᱩ ᱟᱵᱩ ᱠᱚᱣᱟᱜ ᱢᱟ ᱚᱱᱠᱟ ᱠᱟᱹᱣᱰᱤ ᱨᱮᱱᱟᱜ ᱟᱹᱰᱤᱜᱮ ᱥᱚᱝᱠᱚᱴ ᱛᱟᱵᱚ ᱟᱫᱚ ᱯᱟᱲᱦᱟᱣ ᱠᱚ ᱦᱮᱸ ᱟᱫᱚ ᱯᱟᱲᱦᱟᱣ ᱠᱚᱨᱮᱱᱟᱜ ᱢᱚᱱᱮ ᱠᱚ ᱛᱟᱦᱮᱱ ᱨᱮᱦᱚᱸ ᱟᱫᱚ ᱵᱟᱝ ᱵᱚᱱ ᱯᱟᱲᱦᱟᱣ ᱫᱟᱲᱮᱭᱟᱜᱼᱟ ᱚᱱᱟ ᱠᱟᱹᱣᱰᱤ ᱨᱮᱱᱟᱜ ᱚᱵᱷᱟᱵ ᱛᱮ ᱦᱮᱸ ᱦᱮᱸ ᱟᱫᱚ ᱜᱚᱝᱠᱮ ᱟᱞᱮ ᱥᱮᱱ ᱦᱚᱸ ᱡᱟᱹᱥᱛᱤ ᱧᱮᱞᱚᱜᱚᱜ ᱠᱟᱱᱟ ᱚᱝᱠᱟ ᱡᱟᱦᱟᱸᱭ ᱜᱤᱫᱟᱹᱨ ᱯᱤᱫᱟᱹᱨ ᱚᱱᱠᱟ ᱠᱟᱹᱣᱰᱤ ᱠᱚᱨᱮᱱᱟᱜ ᱚ ᱵᱷᱟᱵᱽ ᱠᱚ ᱵᱟᱹᱱᱩᱜ ᱟᱠᱟᱫ ᱛᱟᱠᱚᱣᱟ ᱩᱱᱠᱩ ᱜᱤᱫᱽᱨᱟᱹ ᱠᱚᱦᱚᱸ ᱵᱟᱝᱠᱚ ᱯᱟᱲᱦᱟᱜ ᱠᱟᱱᱟ ᱦᱳᱭ ᱥᱮ
ᱦᱮᱸ
ᱟᱫᱚ ᱜᱚᱝᱠᱮ ᱟᱯᱮᱥᱮᱱ ᱫᱚ ᱚᱱᱠᱟ ᱧᱮᱞᱚᱜᱚᱜ ᱠᱟᱱᱟ ᱠᱤ
ᱦᱮᱸ ᱜᱚᱝᱠᱮ ᱚᱱᱟ ᱠᱟᱹᱣᱰᱤ ᱠᱚᱨᱮᱱᱟᱜ ᱚᱵᱷᱟᱯ ᱛᱮᱜᱤᱼᱼ ᱮᱱᱠᱷᱟᱱ ᱫᱚ ᱯᱟᱲᱦᱟᱣ ᱠᱚᱢᱟ ᱠᱚ ᱵᱟᱹᱜᱤᱭᱮᱫ ᱟᱨ ᱵᱟᱭᱨᱮ ᱠᱟᱹᱢᱤ ᱚᱱᱟ ᱦᱚᱛᱮᱫ ᱛᱮᱜᱮ ᱠᱚ ᱪᱟᱞᱟᱜ ᱠᱟᱱᱟ, ᱟᱨᱼᱼ ᱦᱩᱸ
ᱚᱸ ᱟᱪᱪᱷᱟ-ᱟᱪᱪᱷᱟ-ᱟᱪᱪᱷᱟ
ᱩᱸ
ᱦᱳᱭ ᱟᱫᱚ ᱜᱚᱝᱠᱮ ᱚᱱᱠᱟ ᱮᱸ ᱟᱫᱚ ᱦᱟᱸᱜᱼᱼ ᱟᱵᱮᱱ ᱢᱟᱵᱮᱱ ᱞᱟᱹᱭ ᱠᱮᱫ ᱡᱮ ᱵᱟᱝᱢᱟ ᱯᱟᱲᱦᱟᱣ ᱠᱟᱛᱼᱼ ᱛᱮ ᱦᱟᱸᱜ ᱚᱝᱠᱟ ᱮᱞ-ᱮᱞ-ᱵᱤ ᱚᱱᱟ ᱠᱚᱵᱮᱱ ᱠᱚᱨᱟᱣᱟ ᱦᱮᱸ ᱵᱟᱝ,
ᱦᱮᱸ ᱜᱚᱝᱠᱮᱼᱼ
ᱪᱮ ᱦᱮᱸ ᱟᱫᱚ ᱜᱚᱝᱠᱮ ᱟᱫᱚ ᱯᱟᱲᱦᱟᱣ ᱠᱚᱫᱚ ᱚᱠᱟᱞᱮᱠᱟ ᱵᱮᱥ ᱞᱮᱠᱟ ᱦᱩᱭᱩᱜ ᱠᱟᱱᱟ ᱥᱮ ᱚᱱᱠᱟᱼᱼ ᱮᱸ ᱯᱟᱲᱦᱟᱣ ᱧᱩᱛᱩᱢ ᱛᱮ ᱠᱷᱟᱹᱞᱤᱼᱼ
ᱵᱟᱝ ᱚᱝᱠᱟ ᱫᱚ ᱵᱟᱝ ᱮᱠᱷᱚᱱ ᱫᱚ ᱱᱚᱜ-ᱚᱭ ᱴᱤᱭᱩᱥᱚᱱ ᱠᱚ ᱦᱟᱛᱟᱣ ᱦᱩᱭ ᱠᱟᱱ ᱜᱮᱭᱟ, ᱟᱫᱚᱼᱼ ᱡᱮᱦᱮᱛᱩ ᱚᱲᱟᱜ ᱦᱚᱲᱟᱜ ᱟᱥ ᱯᱞᱟᱥᱼᱼ ᱮᱸ ᱱᱤᱝᱠᱟᱱ ᱦᱚᱲᱟᱜ ᱦᱚᱸ ᱢᱤᱫᱴᱟᱝᱼᱼ ᱥᱚᱯᱱᱚ ᱢᱮᱱᱟᱜ-ᱟ ᱡᱮ ᱵᱟᱝᱢᱟ ᱵᱮᱱᱟᱣ ᱦᱩᱭᱩᱜ-ᱟ ᱚᱱᱟᱛᱮ ᱯᱟᱲᱦᱟᱜ ᱠᱚᱫᱚ ᱯᱩᱨᱟᱹ ᱵᱮᱥ ᱜᱮ ᱦᱩᱭᱩᱜ ᱠᱟᱱᱟ, ᱟᱨᱼᱼ ᱚᱱᱟᱜᱮ ᱟᱫᱚ ᱮᱠᱷᱚᱱ ᱫᱚᱼᱼ ᱦᱮᱸ ᱟᱫᱚ ᱠᱟᱹᱣᱰᱤ ᱟᱱᱟᱴ ᱠᱚᱦᱚᱸ ᱢᱮᱱᱟᱜ ᱜᱮᱭᱟ ᱟᱵᱚ ᱛᱟᱞᱟᱨᱮ᱾ ᱚᱱᱠᱟᱜᱮ, ᱟᱫᱚ ᱜᱚᱝᱠᱮᱼᱼ ᱟᱯᱮ ᱠᱚᱫᱚ ᱛᱟᱦᱞᱮ ᱚᱲᱟᱜ ᱦᱚᱲ ᱠᱚᱫᱚ ᱪᱮᱫ ᱠᱚᱠᱚ ᱪᱤᱠᱟᱹ ᱵᱟᱲᱟᱭᱮᱫ ᱛᱟᱦᱮᱸᱫ?
ᱦᱳᱭ ᱜᱚᱝᱠᱮ ᱟᱞᱮ ᱦᱚᱸ ᱚᱲᱟᱜ ᱦᱚᱲ ᱠᱚᱨᱮ ᱫᱚ ᱚᱱᱠᱟ ᱠᱟᱹᱢᱤ ᱠᱟᱹᱥᱱᱤ ᱠᱚᱫᱚ ᱡᱟᱹᱥᱛᱤ ᱫᱚ ᱦᱟᱸᱜ ᱚᱱᱠᱟ ᱪᱟᱥᱼᱼ ᱠᱟᱹᱢᱤ ᱠᱚᱨᱮ ᱠᱚ ᱠᱷᱟᱴᱟᱣ ᱛᱟᱦᱮᱸᱜ ᱟᱨ ᱚᱱᱠᱟ ᱡᱟᱦᱟᱸ ᱫᱤᱱᱟᱹᱢ ᱫᱤᱱ ᱠᱟᱹᱢᱤ ᱡᱟᱦᱟᱸ ᱫᱚᱼᱼ ᱮᱸ ᱨᱟᱡᱽ ᱢᱤᱥᱛᱨᱤ ᱮᱢᱟᱱ ᱠᱚ ᱠᱟᱴᱷ ᱢᱤᱥᱼᱼ ᱛᱨᱤ ᱦᱮᱸᱥᱮ ᱦᱮᱸ ᱚᱱᱮ ᱚᱱᱟ ᱠᱚᱨᱮ ᱠᱟᱛᱮ ᱠᱩ ᱠᱟᱹᱢᱤᱭ ᱛᱟᱦᱮᱸᱫ ᱟᱫᱚ ᱡᱟᱼᱼ ᱡᱮᱢᱚᱱ ᱱᱚᱣᱟ ᱡᱟᱦᱟᱸ ᱠᱚ ᱠᱟᱹᱢᱤ ᱠᱚ ᱢᱮᱱᱟᱜ ᱠᱟᱫᱟ ᱚᱱᱟ ᱠᱚ ᱟᱯᱚᱱ ᱟᱯᱚᱱ ᱟᱫᱚ ᱡᱟᱦᱟᱸᱭ ᱡᱟᱦᱟᱱᱟᱜᱼᱼ ᱥᱩᱵᱤᱫᱟ ᱠᱩ ᱵᱩᱡᱟ ᱚᱱᱠᱟ ᱞᱮᱠᱟ ᱠᱚ ᱠᱟᱹᱢᱤᱭ ᱛᱟᱦᱮᱸᱫ᱾
ᱟᱪᱪᱷᱟ ᱢᱟᱱᱮ ᱜᱚᱝᱠᱮᱜᱼᱼ ᱮᱸ ᱚᱱᱠᱟ ᱡᱮ ᱜᱚᱵᱷᱚᱨᱢᱮᱱᱴ ᱡᱚᱵ ᱚᱱᱠᱟ ᱫᱚ ᱵᱟᱝ ᱠᱟᱱᱟ ᱵᱟᱝ?
ᱵᱟᱝ ᱜᱚᱝᱠᱮ ᱟᱫᱚ ᱦᱟᱸᱜ ᱱᱤᱛ ᱫᱷᱟᱹᱵᱤᱡ ᱛᱮᱫᱚ ᱚᱲᱟᱜᱼᱼ ᱠᱚᱨᱮ ᱫᱚ ᱚᱱᱠᱟ ᱫᱚ ᱵᱟᱹᱱᱩᱜ ᱟᱠᱟᱫᱟ ᱜᱚᱵᱷᱚᱨᱢᱮᱱᱴ ᱚᱱᱠᱟ ᱡᱚᱵᱽ ᱠᱚᱫᱚ ᱟᱫᱚ ᱱᱚᱜ-ᱚᱭ ᱦᱟᱸᱜ ᱫᱤᱱᱟᱹᱢ ᱫᱤᱱᱼᱼ ᱠᱟᱹᱢᱤ ᱠᱚᱛᱮ ᱜᱮ ᱦᱟᱸᱜ ᱪᱟᱥ ᱠᱟᱹᱢᱤ ᱠᱚᱛᱮ ᱜᱮ ᱚᱱᱠᱟ ᱥᱚᱝᱥᱟᱨ ᱠᱚᱫᱚ ᱪᱟᱹᱞᱩ ᱦᱩᱭᱩᱜᱼᱼ ᱠᱟᱱᱟ ᱦᱳᱭ-ᱦᱳᱭ-ᱦᱳᱭ ᱟᱫᱚ ᱜᱚᱝᱠᱮ ᱚᱱᱠᱟ ᱟᱫᱚᱼᱼ ᱟᱯᱮ ᱚᱲᱟᱜ ᱠᱚᱨᱮᱱ ᱦᱚᱲ ᱠᱚᱫᱚ ᱚᱱᱠᱟ ᱤᱱᱠᱟᱢ ᱞᱟᱹᱜᱤᱫ ᱛᱮ ᱡᱟᱦᱟᱸᱱᱟᱜ ᱚᱝᱠᱟᱼᱼ ᱢᱤᱫᱴᱟᱹᱝ ᱡᱟᱦᱟᱸᱱᱟᱜ ᱥᱳᱨᱥ ᱢᱮᱱᱟᱜ ᱠᱟᱫᱟ ᱥᱮ ᱵᱟᱝ? ᱡᱮ ᱵᱟᱝᱢᱟ ᱚᱱᱠᱟ ᱜᱚᱵᱷᱚᱨᱢᱮᱱᱴ ᱚᱱᱠᱟ ᱠᱚ ᱤᱭᱟᱹ ᱠᱚ ᱠᱟᱹᱢᱤ ᱵᱟᱲᱟᱭ ᱛᱟᱦᱮᱸᱱᱟ᱾
ᱦᱮᱸ ᱚᱱᱠᱟ ᱫᱚ ᱦᱟᱸᱜ ᱟᱞᱮᱭᱟᱜ ᱫᱚ ᱵᱟᱹᱱᱩᱜ-ᱟ, ᱢᱮᱱᱠᱷᱟᱱᱼᱼ ᱦᱮᱸ ᱱᱚᱝᱠᱟ ᱵᱤᱡᱽᱱᱮᱥ-ᱯᱷᱤᱡᱱᱮᱥ ᱛᱷᱚᱲᱟ ᱫᱚᱠᱟᱱ-ᱢᱚᱠᱟᱱ ᱠᱚ ᱢᱮᱱᱟᱜ-ᱟ᱾ ᱟᱫᱚ ᱠᱷᱟᱱ ᱫᱚᱼᱼ ᱚᱱᱟ ᱠᱚᱛᱮ ᱜᱮ ᱮᱸ ᱦᱩᱭᱩᱜ ᱛᱟᱦᱮᱸᱫ ᱢᱟᱱᱮ ᱠᱟᱹᱣᱰᱤ ᱨᱮᱱᱟᱜᱼᱼ ᱚᱱᱟ ᱠᱚᱛᱮᱜᱮ ᱟᱨ ᱟᱨ ᱪᱟᱥ ᱠᱟᱹᱢᱤ ᱢᱚᱛᱚᱡ ᱢᱮᱱᱟᱜ ᱛᱟᱵᱚᱱ ᱜᱮ,
ᱦᱳᱭ-ᱦᱳᱭ-ᱦᱳᱭ ᱪᱟᱥ ᱠᱟᱢᱤ ᱠᱚᱢᱟ ᱢᱮᱱᱟᱜ ᱜᱮᱭᱟ ᱟᱨ ᱟᱫᱚ ᱦᱟᱸᱜ ᱪᱟᱥ ᱠᱚ ᱡᱩᱫᱤ ᱵᱟᱵᱚᱱᱼᱼ ᱪᱟᱥᱟ ᱟᱫᱚ ᱛᱟᱦᱚᱞᱮ ᱠᱷᱟᱱ ᱢᱟ ᱦᱚᱸᱜ-ᱚᱭᱼᱼ ᱟᱢᱫᱟ ᱚᱠᱛᱚ ᱟᱢᱫᱟ ᱜᱟᱱ ᱴᱟᱠᱟ ᱠᱚ ᱠᱟᱹᱣᱰᱤ ᱠᱚ ᱠᱷᱚᱨᱪᱟᱜ-ᱟ ᱚᱱᱟ ᱪᱟᱣᱞᱮ ᱠᱚ ᱠᱤᱨᱤᱧ ᱞᱟᱜᱟᱜ-ᱟ ᱥᱮ᱾ ᱦᱮᱸ ᱟᱫᱚ ᱦᱚᱸᱜ-ᱚᱭ ᱪᱟᱥ ᱠᱟᱹᱢᱤ ᱠᱷᱟᱹᱛᱤᱨ ᱟᱫᱚᱼᱼ ᱛᱚ ᱡᱟᱦᱟᱸ ᱛᱤᱱᱟᱹᱜ ᱜᱟᱱ ᱠᱟᱹᱣᱰᱤ ᱠᱚᱦᱚᱸ ᱟᱵᱚᱣᱟᱜ ᱫᱚ ᱛᱷᱚᱲᱟ ᱥᱮᱯᱚᱜ ᱛᱟᱦᱮᱸᱱ ᱜᱮᱭᱟ ᱦᱮᱸ ᱵᱟᱝ?
ᱛᱟᱦᱚᱞᱮ ᱥᱯᱚᱜ ᱛᱟᱦᱮᱱ ᱜᱮᱭᱟ᱾
ᱦᱩᱸ ᱦᱩᱸ ᱦᱩᱸ᱾
ᱟᱪᱪᱷᱟ ᱟᱪᱪᱷᱟ ᱟᱪᱪᱷᱟ᱾
ᱟᱫᱚ ᱦᱟᱸᱜ ᱦᱚᱸᱜᱼᱚᱭ ᱵᱮᱱ ᱞᱟᱹᱭ ᱠᱮᱫᱟ ᱱᱚᱜᱼᱚᱭ ᱪᱟᱥ ᱠᱟᱹᱢᱤ ᱠᱚᱫᱚ ᱦᱟᱸᱜ ᱫᱚ ᱮᱛᱚᱦᱚᱵ ᱫᱚᱯᱮ ᱮᱛᱚᱦᱚᱵ ᱟᱠᱟᱫᱟ ᱟᱫᱚ ᱚᱱᱠᱟ ᱡᱟᱹᱥᱛᱤ ᱫᱚ ᱦᱟᱸᱜ ᱟᱹᱣᱨᱤ ᱦᱮᱸ ᱵᱟᱝ?
ᱟᱹᱣᱨᱤ ᱟᱹᱣᱨᱤ᱾
ᱩᱸ ᱟᱪᱪᱷᱟ ᱟᱪᱪᱷᱟ ᱟᱪᱪᱷᱟ᱾
ᱚᱜ ᱱᱚᱜᱼᱚᱭ ᱫᱟᱜ ᱡᱟᱹᱲᱤ ᱴᱷᱤᱠ ᱴᱷᱟᱠ ᱵᱟᱝ ᱦᱚᱛᱮᱡ ᱛᱮ ᱵᱟᱝ ᱦᱩᱭᱩᱜ ᱠᱟᱱᱟ ᱵᱟᱠᱷᱟᱱ ᱫᱚ ᱜᱚᱝᱠᱮ ᱟᱯᱮ ᱥᱮᱫ ᱫᱚ ᱫᱟᱜ ᱡᱟᱹᱲᱤ ᱫᱚ ᱦᱩᱭᱩᱜ ᱠᱟᱱᱟ ᱥᱮ ᱵᱟᱝ?
ᱵᱟᱝ ᱜᱚᱝᱠᱮ ᱮᱠᱷᱚᱱ ᱢᱟ ᱧᱮᱞᱚᱜᱚᱜ ᱠᱟᱱ ᱦᱚᱸᱜᱼᱚᱭ ᱵᱟᱝ ᱫᱚ ᱦᱚᱭᱞᱚᱝ ᱨᱮᱱᱟᱜ ᱵᱟᱝ ᱫᱚ ᱵᱟᱭᱩ ᱫᱷᱩᱥᱚᱱ ᱵᱟᱝ ᱫᱚ ᱪᱮᱫ᱾ ᱫᱟᱜ ᱡᱟᱹᱲᱤ ᱠᱚ ᱦᱚᱸ ᱱᱚᱜᱼᱚᱭ ᱟᱥᱟᱲ ᱵᱚᱸᱜᱟ ᱨᱮ ᱫᱟᱜ ᱡᱟᱹᱲᱤ ᱨᱮᱱᱟᱜ ᱠᱟᱛᱷᱟ ᱟᱨ ᱟᱥᱟᱲ ᱵᱚᱸᱜᱟ ᱢᱟ ᱮᱠᱫᱚᱢ ᱯᱟᱨᱚᱢ ᱟᱠᱟᱱ ᱟᱥᱟᱲ ᱵᱚᱸᱜᱟ ᱨᱮ ᱫᱟᱜ ᱜᱮ ᱵᱟᱭ ᱫᱟᱜ ᱠᱟᱫ ᱞᱮᱭᱟ ᱟᱫᱚ ᱦᱚᱸᱜᱼᱚᱭ ᱥᱟᱱ ᱵᱚᱸᱜᱟ ᱨᱮ ᱦᱟᱸᱜ ᱠᱟᱹᱴᱤᱡ ᱮ ᱫᱟᱜ ᱵᱟᱲᱟᱭᱮᱫᱟ ᱟᱫᱚ ᱦᱟᱸᱜ ᱚᱱᱠᱟ ᱞᱮᱠᱟ ᱞᱮᱠᱟᱛᱮᱚ ᱫᱟᱜ ᱡᱟᱹᱲᱤ ᱠᱚᱫᱚ ᱵᱟᱹᱱᱩᱜ ᱠᱟᱫᱟ᱾
ᱦᱮᱸ ᱚᱱᱠᱟ ᱞᱮᱠᱟᱛᱮ ᱪᱟᱥ ᱠᱚᱦᱚᱸ ᱴᱷᱤᱠ ᱴᱷᱟᱠ ᱦᱟᱸᱜ ᱵᱟᱝ ᱦᱩᱭᱩᱜ ᱠᱟᱱᱟ ᱟᱫᱚ ᱚᱱᱮ ᱚᱱᱠᱟ
ᱦᱩᱸ ᱦᱳᱭ ᱦᱳᱭ ᱦᱳᱭ ᱜᱚᱢᱠᱮ ᱦᱮᱸ ᱢᱟ ᱟᱫᱚ ᱦᱚᱸᱜᱼᱚᱭ ᱦᱟᱸᱜ ᱚᱠᱛᱚ ᱠᱚ ᱟᱫᱚ ᱪᱟᱵᱟ ᱤᱫᱤᱜ ᱠᱟᱱᱟ, ᱟᱫᱚ ᱦᱟᱸᱜ ᱯᱚᱨᱚᱵᱚᱨᱛᱤ ᱠᱟᱞ ᱨᱮ ᱡᱩᱫᱤ ᱚᱱᱠᱟ ᱥᱚᱢᱚᱭ ᱠᱚ ᱧᱟᱢᱚᱜ ᱠᱷᱟᱡ ᱟᱞᱚᱞᱟᱝ ᱨᱚᱯᱚᱲᱟ ᱦᱮᱸ ᱥᱮ᱾